ᱦᱮᱞᱳ,
ᱦᱮᱸ ᱡᱚᱦᱟᱨ ᱜᱮ ᱜᱚᱝᱠᱮ ᱟᱸᱡᱚᱢ ᱫᱟᱵᱤᱱ ᱨᱚᱲ᱾
ᱦᱚᱸ ᱟᱸᱡᱚᱢ ᱫᱟᱞᱤᱧ᱾
ᱪᱷᱟ ᱟᱵᱤᱱᱟᱜ ᱦᱳᱭ ᱛᱚ ᱡᱟᱱᱤᱡ ᱢᱟᱡᱷᱮ ᱢᱚᱫᱽᱫᱷᱮ ᱠᱳᱱᱳ ᱱᱮᱴᱳᱣᱟᱠ ᱥᱳᱢᱳᱥᱥᱟᱜ ᱠᱟᱱ ᱛᱟᱵᱤᱱᱟ᱾ ᱚᱱᱟ ᱠᱷᱟᱛᱤᱨ ᱦᱳᱭ ᱛᱚ ᱚᱸᱰᱮ ᱡᱟᱱᱤᱡ ᱵᱟᱝ ᱟᱸᱡᱚᱢᱚᱜ ᱠᱟᱱ ᱛᱟᱱᱤᱱᱟ᱾
ᱦᱚᱸ ᱦᱳᱭ ᱫᱟᱲᱮᱜᱟ ᱜᱚᱝᱠᱮ᱾
ᱦᱩᱸ᱾ ᱪᱮᱜ ᱵᱤᱨ ᱫᱤᱥᱚᱢ ᱠᱚᱨᱮ ᱯᱮ ᱛᱟᱦᱮᱱ ᱜᱮᱭᱟ ᱥᱮ ᱪᱮᱫ?
ᱦᱚᱸ ᱜᱚᱝᱠᱮ ᱫᱤᱥᱚᱢ ᱠᱚᱨᱮᱜ ᱛᱟᱦᱮᱱ ᱦᱩᱭᱩᱜᱼᱟ᱾
ᱟᱪᱷᱟ ᱟᱪᱷᱟ ᱚᱱᱟ ᱠᱷᱟᱹᱛᱤᱨ ᱛᱮ ᱟᱵᱤᱱᱟᱜ ᱴᱟᱣᱟᱨᱮ ᱰᱤᱥᱴᱟᱵ᱾
ᱚ ᱪᱮᱫ ᱵᱤᱱ ᱞᱟᱹᱭᱟ ᱜᱚᱝᱠᱮ ᱫᱤᱥᱚᱢ ᱠᱚᱨᱮ ᱦᱚᱸ᱾ ᱴᱟᱣᱟᱨ ᱠᱷᱚᱱᱴᱤ ᱫᱚ ᱴᱷᱤᱠ ᱴᱷᱟᱠ ᱜᱮ ᱢᱮᱱᱟᱜ ᱠᱟᱫᱟ ᱚᱲᱟᱜ ᱫᱩᱣᱟᱹᱨ ᱟᱲᱮ ᱟᱲᱮ ᱛᱮ᱾ ᱟᱫᱚ ᱦᱟᱸᱜ ᱴᱟᱣᱟᱨ ᱫᱚ ᱫᱚᱢᱮ ᱚᱱᱮ ᱚᱱᱠᱟᱭ ᱰᱤᱥᱴᱟᱵᱟ᱾ ᱯᱩᱨᱩᱢ ᱥᱮ ᱵᱤᱱ ᱠᱚᱭᱚᱜᱟ ᱚᱱᱛᱮ ᱦᱚ ᱴᱟᱣᱟᱨ ᱯᱚᱥᱪᱷᱤᱢ ᱥᱮᱫ ᱵᱤᱱ ᱠᱚᱭᱚᱜᱟ ᱚᱱᱛᱮ ᱦᱚᱸ ᱴᱟᱣᱟᱨ ᱜᱚᱴᱟᱜ ᱜᱮ ᱢᱮᱱᱟᱜᱟ ᱩᱛᱚᱨ ᱫᱚᱠᱷᱤᱱ ᱵᱟᱱᱟᱨ ᱥᱱ ᱜᱮ᱾
ᱮᱱᱛᱮ ᱨᱮ ᱦᱚᱸ᱾ ᱜᱚᱴᱟ ᱜᱮ ᱡᱩᱫᱤ ᱴᱟᱣᱟᱨ ᱠᱷᱩᱱᱴᱤ ᱢᱮᱱᱟᱜᱟ ᱮᱱᱛᱮ ᱨᱮᱦᱚ ᱪᱮᱫᱟᱜ ᱚᱱᱠᱟᱭ ᱰᱤᱥᱴᱟᱯᱮᱫ ᱛᱟᱵᱤᱱᱟ᱾
ᱪᱮᱫ ᱵᱤᱱ ᱟᱫᱚ ᱵᱤᱱ ᱞᱟᱹᱭᱟ᱾
ᱚᱠᱚᱭ ᱟᱫᱚ ᱪᱮᱫ ᱵᱤᱱ ᱢᱮᱛᱟᱭᱟ᱾
ᱵᱟᱝ ᱟᱫᱚ ᱱᱚᱣᱟ ᱵᱟᱨᱮᱛᱮ ᱟᱵᱤᱱ ᱫᱚ ᱡᱟᱦᱟᱸ ᱥᱤᱢ ᱠᱟᱨᱰ ᱵᱤᱱ ᱵᱮᱵᱚᱦᱟᱨ ᱫᱟ ᱚᱱᱟ ᱠᱚᱢᱯᱟᱱᱤ ᱴᱷᱮᱱ ᱚᱵᱷᱤᱡᱳᱜᱽ ᱫᱚᱨᱠᱟᱨ ᱛᱟᱦᱮᱸ ᱠᱟᱱ ᱛᱟᱵᱤᱱᱟ ᱡᱮ ᱟᱵᱤᱱᱟᱜ ᱱᱚᱝᱠᱟ ᱱᱚᱝᱠᱟ ᱚᱥᱩᱵᱤᱫᱟ ᱦᱳᱭᱳᱜ ᱠᱟᱱᱟ ᱴᱟᱣᱟᱨ ᱵᱟᱭ ᱧᱟᱢᱮᱫ ᱛᱟᱞᱮᱭᱟ ᱱᱚᱣᱟ ᱵᱟᱨᱮᱛᱮ ᱠᱤᱝ ᱠᱚᱢᱯᱟᱱᱤ ᱡᱟᱦᱟᱸᱭ ᱡᱟᱦᱟᱸᱭ
ᱦᱟᱸ ᱜᱚᱝᱠᱮ ᱚᱝᱠᱟ ᱞᱮᱠᱟ ᱢᱟᱱᱮ ᱚᱝᱠᱟ ᱞᱮᱠᱟ ᱰᱤᱥᱴᱟᱯ ᱫᱚ ᱵᱟᱝ ᱜᱮ᱾ ᱡᱟᱦᱟᱸᱨᱮ ᱟᱹᱞᱤᱧ ᱞᱤᱧ ᱛᱟᱦᱮᱱ ᱜᱮᱭᱟ ᱥᱮ ᱚᱸᱰᱮ ᱜᱮ ᱥᱩᱫᱩᱭ ᱰᱤᱥᱴᱟᱵᱟ ᱵᱠᱤ ᱛᱟᱭᱚᱢ ᱥᱮᱫ ᱫᱚ ᱦᱟᱱᱛᱮ ᱯᱟᱨᱥᱮᱱ ᱛᱮ ᱚᱱᱛᱮ ᱫᱚᱭ ᱠᱟᱹᱢᱤ ᱜᱮᱭᱟ᱾
ᱟᱪᱷᱟ ᱟᱪᱷᱟ ᱟᱪᱷᱟ ᱚ ᱢᱟᱱᱮ ᱢᱤᱫ ᱵᱟᱨ ᱡᱟᱭᱜᱟ ᱜᱮᱭ ᱰᱤᱥᱴᱟᱵ ᱟᱭ ᱢᱟᱱᱮ᱾ ᱦᱳᱭᱛᱚ ᱚᱱᱠᱟ ᱚᱲᱟᱜ ᱵᱷᱤᱛᱟᱹᱨ ᱨᱮ ᱚᱱᱠᱟ ᱞᱮᱠᱟ ᱵᱟᱝ᱾
ᱚᱸ
ᱛᱟᱦᱚᱞᱮ ᱱᱤᱛᱚᱜ ᱢᱟ ᱟᱭᱢᱟ ᱧᱤᱸᱫᱟᱹ ᱠᱟᱱ ᱟᱫᱚ ᱟᱯᱮ ᱱᱤᱛᱚᱜ ᱱᱤᱛᱚᱜ ᱱᱚᱣᱟ ᱚᱠᱛᱮ ᱟᱯᱮ ᱥᱮᱫ ᱫᱟᱜ ᱡᱟ. ᱲᱤᱮᱫᱟᱭ ᱠᱤ?
ᱦᱚᱸ ᱜᱚᱝᱠᱮ ᱛᱚᱲᱟ᱾ ᱠᱟᱹᱴᱤᱡ ᱞᱟᱦᱟ ᱧᱚᱜ ᱦᱟᱱᱛᱮ ᱥᱤᱞᱫᱟ ᱥᱮᱜ ᱮ ᱫᱟᱜ ᱡᱟᱹᱲᱤ ᱧᱚᱜ ᱞᱮᱜᱼᱟ᱾
ᱱᱤᱛᱳᱜ ᱫᱚ ᱵᱟᱝ᱾
ᱱᱤᱛᱚᱜ ᱫᱚ ᱵᱟᱝᱜᱮ ᱵᱟᱝ ᱪᱟᱨᱴᱟ ᱞᱟᱦᱟ ᱨᱮᱜᱮ ᱫᱟᱜ ᱡᱟᱹᱲᱤ ᱞᱮᱜ-ᱟ᱾
ᱟᱪᱪᱷᱟ ᱟᱪᱪᱷᱟ᱾
ᱛᱤᱱ ᱢᱟᱡᱟᱯ ᱛᱮ ᱥᱮᱜ
ᱟᱞᱮ ᱢᱟ ᱱᱤᱛᱚᱜ ᱦᱚᱸ ᱟᱹᱰᱤ ᱜᱮ ᱫᱟᱜ ᱮᱫᱟᱭ᱾
ᱫᱚᱢᱮ ᱡᱟᱹᱲᱤ ᱫᱟᱜ ᱮᱫᱟ᱾
ᱦᱩᱸ ᱦᱩᱸ
ᱟᱞᱮ ᱥᱮᱱᱟᱜ ᱫᱟᱜ ᱜᱮ ᱛᱚᱵᱮ ᱜᱚᱝᱠᱮ ᱟᱯᱮᱥᱮᱫ ᱫᱚᱭ ᱪᱟᱞᱟᱣ ᱠᱟᱱᱟ᱾
ᱦᱳᱭ ᱦᱳᱭ ᱫᱟᱲᱮᱜᱼᱟ ᱦᱚᱭ ᱨᱤᱢᱤᱞ ᱨᱮᱱᱟᱜ ᱵᱮᱯᱟᱨ ᱛᱚ᱾ ᱦᱳᱭᱛᱚ ᱦᱚᱭ ᱦᱚᱭ ᱛᱮ ᱚᱱᱟ ᱫᱟᱜ ᱨᱤᱢᱤᱞᱴᱟᱜ ᱱᱚᱛᱮ ᱦᱮᱡ
ᱦᱚᱞᱟ ᱠᱷᱚᱱ ᱫᱚ ᱜᱳᱝᱠᱮ ᱟᱞᱮ ᱥᱮᱱ ᱫᱚ ᱦᱚᱭ ᱡᱮ ᱡᱟᱹᱲᱤᱭᱮᱫᱟ᱾
ᱟᱪᱪᱷᱟ ᱟᱪᱪᱷᱟ ᱟᱪᱪᱷᱟ ᱱᱚᱣᱟ ᱫᱟᱜ ᱡᱟᱹᱲᱤ ᱨᱮ ᱪᱮᱫ ᱠᱚ ᱚᱥᱩᱵᱤᱫᱷᱟᱜ ᱠᱟᱱᱟ ᱥᱮ ᱪᱮᱫ ᱠᱚ ᱥᱩᱵᱤᱫᱷᱟᱜ ᱠᱟᱱᱟ?
ᱩᱥ ᱩᱥᱴᱟ ᱫᱚᱭ ᱱᱤᱛᱳᱜ ᱫᱚ ᱱᱟᱦᱟᱜ ᱟᱱᱠᱟ ᱚᱥᱩᱵᱤᱫᱷᱟ ᱞᱮᱠᱟ ᱫᱚ ᱵᱟᱹᱞᱤᱧ ᱧᱮᱞᱮᱜᱼᱟ ᱟᱨ ᱦᱟᱜ ᱚᱥᱩᱵᱤᱥ ᱱᱮᱛᱟᱨ ᱫᱚ ᱱᱤᱭᱟᱹ ᱜᱮᱞᱤᱧ ᱵᱩᱡᱷᱮᱜ-ᱟ, ᱢᱟᱱᱮ ᱨᱟᱪᱟ ᱠᱚ ᱞᱚᱥᱚᱫᱚᱜ ᱠᱟᱱᱟ, ᱰᱟᱦᱟᱨ ᱠᱚ ᱞᱚᱥᱚᱫᱚᱜ ᱠᱟᱱᱟ, ᱚᱱᱟᱴᱟᱜ ᱜᱮ ᱛᱷᱚᱲᱟ ᱢᱩᱥᱠᱤᱞ ᱫᱚ ᱵᱩᱡᱷᱟᱹᱜ ᱠᱟᱱᱟ᱾
ᱟᱨ ᱥᱩᱵᱤᱫᱷᱟ ᱪᱮᱫ ᱠᱚ ᱦᱩᱭᱩᱜ ᱠᱟᱱᱟ ᱫᱟᱜ ᱡᱟᱹᱲᱤ ᱠᱷᱟᱹᱛᱤᱨ ᱪᱮᱫ ᱠᱚ ᱵᱷᱟᱜᱤ ᱦᱩᱭᱩᱜ ᱠᱟᱱᱟ?
ᱫᱟᱜ ᱡᱟᱹᱲᱤ ᱠᱷᱟᱹᱛᱤᱨ ᱫᱚ ᱥᱩᱵᱤᱫᱷᱟ ᱫᱚ ᱱᱟᱭᱜᱮ ᱦᱩᱭᱩᱜᱚᱜ ᱠᱟᱱᱟ ᱦᱩᱲᱩ ᱠᱚ ᱨᱚᱦᱚᱭ ᱦᱩᱭ ᱵᱟᱲᱟ ᱦᱩᱭ ᱠᱟᱱᱟ ᱛᱚ ᱟᱫᱚ ᱚᱱᱟ ᱠᱚᱨᱮ ᱜᱮ ᱫᱟᱜ ᱮ ᱧᱟᱢᱮᱜ ᱠᱟᱱᱟ᱾ ᱠᱤᱪᱷᱩ ᱫᱤᱱ ᱫᱚ ᱱᱟᱦᱜ ᱫᱚᱢᱮ ᱜᱚᱝᱠᱮ ᱟᱞᱮ ᱥᱮᱫ ᱫᱚ ᱥᱤᱛᱩᱝ ᱠᱮᱜᱼᱟ ᱛᱚ᱾ ᱟᱫᱚ ᱢᱟᱱᱮ ᱦᱩᱲᱩ ᱜᱚᱰᱟ ᱠᱚᱦᱚᱸ ᱯᱟᱲᱟᱜ ᱟᱠᱟᱱᱟ᱾ ᱧᱮᱞᱚᱜ ᱠᱟᱱᱟ ᱦᱟᱸᱜ ᱡᱟᱜᱟ ᱡᱟᱜᱟ ᱛᱮᱫᱚ ᱢᱟᱱᱮ ᱦᱩᱲᱩ ᱨᱮᱫᱚ ᱫᱟᱜ ᱵᱟᱹᱱᱩᱜ ᱠᱟᱫᱟ ᱚᱱᱮ ᱯᱟᱲᱟᱜ ᱜᱚᱜ ᱠᱟᱱᱟ ᱚᱛ᱾ ᱟᱫᱚ ᱦᱚᱸᱜᱚᱭ ᱫᱟᱜ ᱠᱮᱜᱼᱟᱭ ᱟᱫᱚ ᱫᱟᱜ ᱦᱩᱲᱩ ᱨᱮ ᱠᱟᱹᱢᱤ ᱧᱟᱢᱮᱜ-ᱟ᱾
ᱛᱟᱦᱚᱞᱮ ᱛᱚ ᱫᱟᱜ ᱠᱮᱜ ᱛᱮ ᱟᱹᱰᱤ ᱱᱟᱯᱟᱭ ᱱᱟ ᱵᱟᱝ, ᱫᱟᱨᱮ ᱯᱟᱞᱟ ᱠᱚᱨᱮᱜ ᱦᱚᱸ ᱫᱟᱜ ᱮ ᱧᱟᱢ ᱠᱮᱫᱟ᱾ ᱡᱟᱦᱟᱸ ᱠᱚ ᱫᱟᱨᱮ ᱫᱚ ᱟ. ᱰᱤ ᱫᱤᱱ ᱠᱷᱚᱱ ᱨᱚᱦᱚᱲ ᱜᱮ ᱛᱟᱦᱮᱸ ᱠᱟᱱᱟ᱾
ᱦᱮᱸ ᱦᱮᱸ ᱦᱮᱸ᱾ ᱟᱫᱚ ᱫᱟᱜ ᱫᱚ ᱚᱠᱟᱴᱟᱜ ᱵᱤᱱ ᱢᱮᱛᱟᱜᱼᱟ ᱜᱚᱢᱠᱮ ᱵᱟᱹᱲᱤᱡ ᱫᱚ ᱟᱫᱚ᱾ ᱚᱲᱟᱜ ᱠᱚᱨᱮᱵᱮᱱ ᱛᱟᱦᱮᱸ ᱵᱟᱲᱟᱭ ᱠᱷᱟᱡ ᱫᱚ ᱤᱱᱠᱟᱹ ᱫᱚ ᱞᱚᱥᱚᱫ ᱫᱚ ᱦᱩᱭᱩᱜᱚᱜ ᱜᱮᱭᱟ᱾
ᱦᱩᱸ᱾
ᱟᱨ ᱵᱷᱟᱜᱮ ᱪᱟᱥᱵᱟᱥ ᱨᱮ ᱠᱟᱹᱢᱤ ᱨᱮ ᱞᱟᱹᱜᱤᱫ ᱫᱚ ᱫᱚᱢᱮ ᱫᱟᱜ ᱠᱟᱫᱟ ᱚᱱᱟ ᱫᱚ ᱠᱟᱡᱽ ᱨᱮᱜᱮ ᱞᱟᱜᱟᱣ ᱠᱟᱱᱟ ᱵᱮᱠᱟᱨ ᱫᱚ ᱵᱟᱝ᱾ ᱟᱦᱟᱸᱜ ᱠᱤᱪᱷᱩ ᱫᱤᱱᱮ ᱫᱟᱜ ᱠᱮᱜᱼᱟ ᱜᱚᱝᱠᱮ ᱫᱚᱢᱮ ᱟᱹᱛᱷᱟᱹᱣᱲᱤ ᱫᱟᱜ᱾ ᱚᱱᱟ ᱟᱹᱛᱷᱟᱹᱣᱲᱤ ᱫᱟᱜ ᱫᱚ ᱠᱳᱱᱳ ᱠᱟᱡ ᱨᱮᱜᱮ ᱵᱟᱭ ᱞᱟᱜᱟᱣ ᱞᱟᱜᱼᱟ᱾
ᱦᱳᱭ ᱫᱚᱢᱮ ᱫᱟᱜ ᱦᱚᱸ ᱵᱟᱝ ᱴᱷᱤᱠᱟ ᱡᱮᱢᱚᱱ ᱡᱮᱢᱚᱱ ᱟᱥᱟᱢ ᱥᱮᱜ ᱱᱤᱛᱚᱜ ᱵᱚᱧᱱᱟᱣ ᱠᱟᱱᱟ ᱟᱥᱟᱢ ᱫᱤᱥᱚᱢ᱾
ᱦᱚᱸ ᱦᱚᱸ ᱦᱚᱸ᱾
ᱫᱟᱜ ᱡᱟᱹᱲᱤ ᱠᱷᱟᱹᱛᱤᱨ, ᱫᱟᱜ ᱦᱚᱸ ᱵᱟᱭ ᱴᱷᱤᱠ ᱵᱟᱠᱷᱟᱱ ᱫᱚ ᱮᱠᱫᱚᱢ ᱟᱹᱛᱩ ᱚᱲᱟᱜ ᱠᱚ ᱡᱚ ᱛᱚ ᱩᱱᱠᱩ ᱵᱟᱝ ᱠᱷᱟᱛᱤᱨ ᱪᱟᱞᱟᱣᱮᱱ ᱛᱟᱠᱚ
ᱴᱤᱡ ᱜᱚᱝᱠᱮ ᱫᱚ ᱟᱫᱚ ᱟᱛᱩ ᱚᱲᱟᱜ ᱠᱚᱭ ᱵᱟᱹᱲᱤᱡᱟ᱾ ᱟᱨ ᱡᱚᱢᱟᱜ ᱠᱚ ᱡᱚᱛᱚ ᱜᱮ ᱛᱟᱦᱮᱱᱚᱜ-ᱟ ᱚᱲᱟᱜ ᱠᱚᱨᱮ ᱫᱚ ᱡᱚᱛᱚ ᱛᱚ ᱚᱱᱟ ᱫᱚ ᱫᱟᱜ ᱛᱮᱜᱮ ᱵᱳᱦᱮᱞ ᱜᱲᱤ ᱪᱟᱵᱟᱜ-ᱟ ᱾
ᱦᱳᱭ ᱦᱳᱭ ᱚᱱᱛᱮ ᱢᱟ ᱡᱚᱛᱚᱭ ᱵᱳᱦᱮᱞ ᱪᱟᱵᱟᱣ ᱠᱟᱜ ᱛᱟᱠᱚ ᱚᱲᱟᱜ ᱫᱩᱣᱟᱹᱨ᱾ ᱡᱤᱵᱽ ᱡᱤᱭᱟᱹᱞᱤ ᱵᱤᱨ ᱵᱩᱨᱩ ᱥᱟᱱᱟᱢᱟᱜ ᱛᱮ ᱵᱚᱦᱮᱞ ᱪᱟᱞᱟᱣ ᱪᱟᱵᱟ ᱟᱠᱟᱱᱟ ᱾
ᱟᱫᱚ ᱱᱚᱝᱠᱟ ᱛᱮᱜᱮ ᱪᱤᱠᱟᱹᱛᱮᱱ ᱵᱮᱱ ᱡᱤᱭᱚᱱ ᱵᱮᱱ ᱠᱷᱟᱸᱰᱟᱣᱟ ᱚᱝᱠᱟ ᱛᱮ ᱫᱚ?
ᱟᱫᱚ ᱱᱟᱦᱟᱸᱜ ᱛᱚ ᱡᱚᱢ ᱫᱚ ᱪᱮᱫᱽ ᱪᱚᱝ ᱠᱚ ᱡᱚᱢᱟ ᱜᱚᱝᱠᱮ ᱩᱝᱠᱩ ᱫᱚ᱾
ᱚᱱᱟ ᱦᱚᱸ ᱢᱩᱥᱠᱤᱞ ᱜᱮᱭᱟ ᱵᱟᱱᱟᱨ ᱛᱮᱜᱮ ᱢᱩᱥᱠᱤᱞ ᱜᱮᱭᱟ ᱾ ᱠᱷᱟᱱ ᱫᱟᱜ ᱡᱟᱹᱲᱤ ᱫᱚ ᱞᱟᱹᱠᱛᱤ ᱠᱟᱱᱟ, ᱢᱮᱱᱠᱷᱟᱱ ᱴᱟᱱ ᱛᱤᱱᱟᱹᱜ ᱴᱟ ᱫᱚᱨᱠᱟᱨ ᱩᱱᱟᱹᱜ ᱴᱟᱜ ᱜᱮ᱾
ᱦᱮᱸ᱾ ᱟᱫᱚ ᱠᱟᱹᱡ ᱜᱚᱝᱠᱮ ᱪᱟᱸᱫᱳ ᱛᱚ ᱟᱵᱚ ᱢᱟ ᱵᱟᱝᱜᱮ ᱾ ᱪᱟᱸᱫᱳ ᱫᱚ ᱪᱚᱴ ᱨᱮᱱ ᱜᱮ ᱠᱟᱱᱟᱭ᱾
ᱦᱳᱭ ᱚᱱᱟ
ᱟᱡ ᱡᱮᱴᱟᱭᱮ ᱢᱚᱱᱮᱭᱟ ᱚᱱᱟᱜᱮᱭ ᱠᱚᱨᱟᱣ-ᱟ᱾
ᱦᱩᱸ ᱦᱩᱸ᱾
ᱟᱵᱚ ᱢᱟᱹᱱᱢᱤᱭᱟᱜ ᱠᱟᱛᱷᱟ ᱠᱤ ᱟᱨᱮ ᱪᱟᱸᱫᱳ ᱫᱚᱭ ᱟᱸᱡᱚᱢᱟ᱾ ᱪᱮᱫ ᱵᱮᱱ ᱞᱟᱹᱭ ᱚᱪᱚᱭᱮᱫ ᱜᱚᱝᱠᱮ ᱟᱸᱡᱚᱢᱟᱭ ᱠᱤ ᱢᱟᱹᱱᱢᱤ ᱟᱵᱚ ᱢᱟᱹᱱᱢᱤᱭᱟᱜ ᱠᱟᱛᱷᱟ ᱠᱚ ᱪᱟᱸᱫᱳ?
ᱵᱟᱝ ᱵᱟᱝ ᱡᱚᱠᱷᱚᱱ ᱡᱟᱦᱟᱸ ᱦᱳᱭᱳᱜ-ᱟ ᱦᱳᱭ ᱦᱳᱭ᱾
ᱚᱱᱮ ᱠᱟᱹᱴᱤᱡ ᱢᱟᱹᱴᱤᱡ ᱟᱱᱟᱴ ᱠᱚᱨᱮ ᱫᱚᱭ ᱟᱸᱡᱚᱢᱟᱭ ᱟᱨ ᱱᱟᱦᱟᱸᱜ ᱚᱝᱠᱟ ᱥᱚᱢᱚᱥᱥᱟ ᱟᱡ ᱴᱷᱮᱱ ᱡᱩᱫᱤ ᱚᱝᱠᱟ ᱥᱚᱢᱚᱥᱥᱟ ᱦᱩᱭ ᱜᱚᱫᱚᱜ ᱠᱟᱱᱟ ᱾ ᱟᱫᱚ ᱩᱱ ᱚᱠᱛᱮ ᱫᱚ ᱟᱫᱚ ᱩᱱᱤ ᱪᱟᱸᱫᱳ ᱦᱚᱸ ᱫᱚ ᱟᱫᱚ ᱟᱵᱚ ᱢᱟᱹᱱᱢᱤᱭᱟᱜ ᱠᱟᱛᱷᱟ ᱫᱚ ᱟᱫᱚ ᱵᱟᱭ ᱟᱸᱡᱚᱢᱟ᱾
ᱟᱪᱪᱷᱟ ᱟᱪᱪᱷᱟ᱾
ᱚᱝᱠᱟ ᱢᱚᱱᱮ ᱟᱛᱮᱫ ᱟᱹᱞᱤᱧ ᱞᱤᱧ ᱢᱚᱱᱮᱭᱟ ᱾
ᱚ᱾
ᱡᱮᱦᱮᱛᱩ ᱟᱵᱚ ᱢᱟᱹᱱᱢᱤᱭᱟᱜ ᱥᱚᱢᱚᱥᱥᱟ ᱦᱩᱭᱩᱜ ᱠᱟᱱᱟ ᱪᱟᱸᱫᱳᱣᱟᱜ ᱦᱚᱸ ᱚᱝᱠᱟ ᱜᱮ ᱥᱚᱢᱚᱥᱥᱟ ᱦᱩᱭᱩᱜ ᱠᱟᱱ ᱛᱟᱭᱟ ᱾
ᱪᱮᱫᱽ ᱞᱮᱠᱟ ᱞᱮᱠᱟᱱ ᱟᱸᱡᱚᱢᱟᱭ? ᱟᱵᱚᱣᱟᱜ ᱠᱟᱛᱷᱟ, ᱟᱵᱚᱣᱟᱜ ᱱᱮᱦᱚᱨ, ᱪᱮᱫ ᱞᱮᱠᱟ ᱠᱟᱛᱮ ᱟᱸᱡᱚᱢᱟ, ᱱᱚᱣᱟ ᱱᱤᱭᱟᱹ ᱵᱮᱱ ᱵᱟᱲᱟᱭᱟ ᱠᱤ?
ᱱᱚᱣᱟ ᱱᱤᱭᱟᱹ ᱫᱚ ᱴᱷᱤᱠ ᱩᱱᱟᱹᱜ ᱵᱟᱲᱟᱭ ᱵᱟᱹᱱᱩᱜ ᱠᱟᱫ ᱛᱟᱹᱞᱤᱧᱟᱹ᱾ ᱪᱮᱫᱽ ᱞᱮᱠᱟ ᱠᱟᱛᱮ ᱱᱮᱦᱚᱨᱮ ᱟᱸᱡᱚᱢᱟ ᱪᱟᱸᱫᱩ᱾
ᱟᱨ ᱟᱸᱡᱚᱢ ᱜᱮᱢᱟ ᱪᱮᱫᱟᱜ ᱵᱟᱭ ᱟᱸᱡᱚᱢᱫᱟ, ᱟᱨ ᱟᱸᱡᱚᱢ ᱠᱷᱟᱱᱮ ᱚᱠᱟ ᱞᱮᱠᱟ ᱠᱟᱛᱮ ᱟᱸᱡᱚᱢᱟ?
ᱟᱫᱚ ᱚᱱᱟ ᱫᱚ ᱵᱟᱝ ᱫᱚ ᱤᱭᱟᱹ ᱠᱟᱰᱟ ᱠᱟᱛᱮᱫ, ᱰᱚᱵᱚᱜ ᱦᱩᱭᱩᱜ ᱛᱟᱵᱚᱱ ᱤᱠᱷᱲᱩᱢ ᱠᱟᱛᱮᱜ, ᱵᱟᱝ ᱫᱚ ᱛᱟᱵᱮᱨ ᱠᱟᱛᱮᱫ᱾ ᱪᱟᱸᱫᱳ ᱪᱮᱫᱽ ᱛᱮ ᱦᱚᱭᱛᱚ ᱥᱮᱫ ᱯᱟᱥᱮᱫ ᱵᱟᱵᱚ ᱠᱩᱥᱤ ᱦᱚᱪᱚᱭᱮ ᱠᱟᱱᱟ, ᱚᱱᱟ ᱠᱷᱟᱹᱛᱤᱨ ᱛᱮ᱾
ᱚᱱᱟ ᱜᱮᱥᱮ ᱚᱱᱟ ᱡᱩᱫᱤ ᱵᱟᱲᱟᱭ ᱛᱟᱦᱮᱸ ᱞᱮᱱ ᱠᱷᱟᱱ ᱦᱳᱭ ᱛᱚ ᱠᱮᱭᱟᱵᱚᱱ ᱡᱟᱛᱮ ᱪᱟᱸᱫᱳᱭ ᱠᱩᱥᱤᱜ ᱢᱟᱱ ᱾ ᱟᱵᱚᱣᱟᱜ ᱠᱟᱛᱷᱟᱭ ᱟᱸᱡᱚᱢ ᱢᱟᱱ, ᱟᱵᱚ ᱛᱤᱱᱟᱹᱜ ᱡᱟᱦᱟᱸ ᱞᱟᱹᱠᱛᱤ ᱚᱱᱠᱟ ᱞᱮᱠᱟᱭ ᱮᱢᱟ ᱵᱚᱱ ᱢᱟᱱ᱾ ᱚᱱᱟ ᱠᱷᱚᱱ ᱵᱟᱝᱢᱟ ᱡᱟᱹᱥᱛᱤ, ᱚᱱᱟ ᱠᱷᱚᱱ ᱵᱟᱝᱢᱟ ᱠᱚᱢ᱾ ᱟᱫᱚ ᱢᱮᱱᱠᱷᱟᱱ ᱚᱱᱟᱜᱮ ᱥᱮ ᱵᱟᱲᱟᱭ ᱵᱟᱹᱱᱩᱜ-ᱟ, ᱩᱱᱤ ᱚᱠᱟ ᱞᱮᱠᱟ ᱠᱟᱛᱮᱜ ᱨᱟᱹᱥᱠᱟᱹ ᱦᱚᱪᱚᱭ ᱦᱩᱭᱩᱜ-ᱟ᱾
ᱟᱫᱚ ᱜᱚᱝᱠᱮ ᱵᱟᱲᱦᱟᱭ ᱫᱚ ᱪᱤᱠᱟᱹᱛᱮ ᱵᱟᱹᱱᱩᱜ ᱛᱟᱵᱚᱱᱟ? ᱟᱵᱚ ᱫᱚᱛᱚ ᱪᱟᱸᱫᱳ ᱥᱟᱛᱮᱜ ᱫᱚ ᱨᱚᱯᱚᱲ ᱦᱚᱸ ᱵᱟᱵᱚᱱ ᱫᱟᱲᱮᱭᱟᱜ ᱠᱟᱱ ᱫᱚ ᱟᱫᱚ ᱪᱤᱠᱟᱹ ᱵᱚᱱ ᱵᱟᱰᱟᱭᱟ ᱧᱟᱢᱟ᱾
ᱦᱳᱭ ᱚᱱᱟ ᱜᱮᱥᱮ ᱟᱫᱚ ᱚᱠᱟᱴᱟᱜ ᱨᱮ ᱨᱟᱹᱜᱤᱜ ᱠᱟᱱᱟᱭ ᱥᱮ ᱚᱠᱟᱴᱟᱜ ᱨᱮ ᱟᱹᱲᱤᱥᱚᱜ ᱠᱟᱱᱟᱭ᱾ ᱥᱮ ᱚᱠᱟᱴᱟᱜ ᱛᱮᱫᱚ ᱵᱷᱟᱜᱮ ᱵᱩᱡᱷᱟᱹᱣᱟᱭ ᱵᱟᱝ ᱵᱩᱡᱷᱟᱹᱣ ᱦᱩᱭᱩᱜ ᱠᱟᱱᱟ᱾
ᱟᱫᱚ ᱚᱱᱟ ᱫᱚ ᱪᱟᱸᱫᱳᱭ ᱞᱟᱹᱭᱟᱵᱚᱱᱟ ᱱᱚᱣᱟ ᱫᱚ ᱵᱟᱹᱧ ᱠᱩᱥᱤᱜ ᱠᱟᱱᱟ, ᱨᱟᱹᱜᱤᱜ ᱠᱟᱹᱱᱟᱹᱧ ᱟᱹᱲᱤᱥᱚᱜ ᱠᱟᱹᱱᱟᱹᱧ᱾ ᱟᱫᱚ ᱟᱞᱚᱯᱮ ᱠᱟᱹᱢᱤᱭᱟ, ᱟᱫᱚ ᱛᱚᱵᱮ ᱠᱷᱟᱱ ᱫᱚ ᱟᱫᱚ ᱜᱚᱢᱠᱮ ᱫᱚ ᱱᱤᱡᱮ ᱦᱚᱸ ᱟᱫᱚ ᱵᱩᱡᱷᱟᱹᱣᱟᱱ ᱦᱚᱲ ᱢᱟᱹᱱᱢᱤ ᱠᱟᱱ ᱜᱮᱭᱟ ᱵᱚᱱ᱾ ᱵᱩᱡ ᱜᱮᱭᱟ ᱵᱩᱱ᱾
ᱪᱟᱸᱫᱳ ᱥᱟᱞᱟᱜ ᱢᱟ ᱰᱟᱭᱨᱮᱴ ᱨᱚᱯᱚᱲ ᱦᱚᱸ ᱵᱟᱝ ᱜᱟᱱᱚᱜ ᱠᱟᱱᱟ ᱥᱮ᱾
ᱦᱩᱸ᱾
ᱵᱟᱠᱷᱟᱱ ᱛᱳ᱾ ᱨᱚᱯᱚᱲ ᱜᱟᱱ ᱞᱮᱠᱷᱟᱱ ᱦᱳᱭ ᱛᱚ ᱱᱟᱯᱟᱭ ᱠᱚᱜ ᱠᱮᱭᱟ᱾
ᱦᱮᱸ᱾
ᱦᱮᱸ᱾
ᱟᱨ ᱞᱟᱹᱭ ᱵᱮᱱ᱾
ᱦᱮᱸ᱾
ᱟᱨ ᱞᱟᱹᱭ ᱵᱮᱱ᱾
ᱟᱨ ᱢᱮᱱ ᱫᱟᱞᱤᱧ ᱛᱟᱦᱚᱞᱮ᱾ ᱟᱭᱢᱟ ᱪᱟᱥ ᱠᱚᱢᱟ ᱱᱤᱛᱚᱜ ᱫᱚ ᱦᱩᱭᱩᱜ ᱠᱟᱱ ᱜᱮ ᱟᱨ ᱪᱟᱥ ᱠᱟᱹᱢᱤ ᱵᱮᱜᱚᱨ ᱟᱨ ᱪᱮᱫ ᱠᱚᱯᱮ ᱠᱟᱹᱢᱤ ᱜᱮᱭᱟ?
ᱚᱸ ᱪᱟᱥ ᱠᱟᱹᱢᱤ ᱵᱮᱜᱚᱨ ᱟᱨ ᱦᱮᱸ ᱜᱚᱝᱠᱮ ᱠᱟᱹᱢᱤ ᱫᱚ ᱠᱟᱹᱢᱤ ᱦᱩᱭ ᱜᱮᱭᱟ᱾ ᱪᱟᱥ ᱠᱟᱹᱢᱤ ᱵᱮᱜᱚᱨ ᱫᱚ ᱱᱚᱜᱼᱚᱭ ᱱᱤᱛᱚᱝ ᱡᱟᱦᱟᱸ᱾ ᱱᱚᱣᱟ ᱵᱤᱞᱰᱤᱝ ᱞᱟᱭᱤᱱ ᱨᱮ ᱠᱟᱹᱢᱤ ᱦᱩᱭᱩᱜᱼᱟ, ᱡᱮ ᱚᱲᱟᱜ ᱠᱚ ᱢᱟᱱᱮ ᱡᱳᱜᱟᱲᱤ ᱠᱟᱹᱢᱤ ᱢᱤᱥᱛᱤᱨᱤ ᱥᱟᱞᱟᱜ᱾
ᱟᱪᱪᱷᱟ ᱟᱪᱪᱷᱟ, ᱦᱩᱸ᱾
ᱦᱮᱸ᱾
ᱢᱟᱱᱮ᱾ ᱪᱟᱥ ᱠᱟᱹᱢᱤ ᱵᱟ ᱵᱮᱜᱚᱨ ᱟᱯᱮ ᱡᱤᱭᱚᱱ ᱠᱷᱟᱸᱰᱟᱣ ᱞᱟᱹᱜᱤᱫ ᱟᱨ ᱪᱮᱫ ᱠᱚᱯᱮ ᱠᱟᱹᱢᱤᱭᱟ ᱡᱤᱭᱚᱱ ᱠᱷᱟᱸᱰᱟᱣ ᱞᱟᱹᱜᱤᱫ? ᱢᱟᱱᱮ ᱟᱸ ᱴᱟᱠᱟ ᱯᱚᱭᱥᱟ ᱚᱠᱟᱠᱷᱚᱱ ᱯᱮ ᱨᱳᱡᱽᱜᱟᱨ ᱜᱮᱭᱟ? ᱪᱮᱫ ᱠᱟᱛᱮ ᱢᱟᱱᱮ ᱪᱮᱫ?
ᱡᱤᱭᱚᱱ ᱠᱷᱟᱸᱰᱟᱣ ᱞᱟᱹᱜᱤᱫ ᱫᱚ ᱡᱩᱫᱤ ᱚᱠᱚᱭ ᱵᱷᱟᱞᱤ ᱯᱚᱡᱤᱥᱚᱱ ᱫᱚ ᱢᱮᱱᱟᱭ ᱠᱟᱫᱮᱭᱟᱭ᱾ ᱦᱳᱭ ᱛᱚ ᱵᱟ ᱵᱤᱡᱽᱱᱮᱥ ᱠᱮᱫᱟᱭ᱾ ᱡᱟᱦᱟᱱᱟᱜ ᱠᱚᱭ ᱵᱤᱡᱽᱱᱮᱥ ᱫᱟ ᱚᱱᱠᱟ ᱠᱟᱛᱮ ᱜᱮ ᱩᱱᱤ ᱦᱚᱸ ᱡᱤᱭᱚᱱᱼᱮ ᱠᱷᱟᱸᱰᱟᱣᱟ ᱟᱨ ᱵᱤᱥ ᱼᱥᱤᱨ ᱵᱷᱟᱜᱽ ᱦᱚᱲ ᱫᱚ ᱱᱟᱦᱟᱜ ᱟᱵᱚ ᱦᱚᱲ ᱫᱚ ᱛᱚ ᱵᱟᱠᱚ ᱵᱤᱡᱽᱱᱮᱥᱟ ᱳᱭ ᱠᱷᱟᱹᱞᱤ ᱠᱟᱹᱢᱤ᱾ ᱢᱤᱥᱛᱤᱨᱤ ᱠᱟᱹᱢᱤ ᱠᱚ ᱪᱟᱞᱟᱜᱼᱟ ᱦᱟᱱᱮ᱾ ᱵᱟᱦᱨᱮ ᱥᱮᱱ ᱠᱚ ᱪᱟᱞᱟᱜᱼᱟ ᱰᱤᱞᱞᱤ ᱵᱳᱢᱵᱟᱭ ᱚᱱᱛᱮ ᱥᱮᱱ ᱠᱚ ᱪᱟᱞᱟᱜᱼᱟ ᱠᱟᱹᱢᱤ ᱦᱟᱸᱜ᱾ ᱚᱱᱛᱮ ᱠᱷᱚᱱ ᱯᱚᱭᱥᱟ ᱨᱳᱡᱽᱜᱟᱨ ᱠᱟᱛᱮ ᱠᱚ ᱟᱜᱩᱭᱟ ᱛᱚᱵᱮ ᱟᱠᱚᱣᱟᱜ ᱥᱚᱝᱥᱟᱨ ᱴᱟᱜ ᱫᱚ ᱦᱟᱱᱮ ᱪᱟᱞᱟᱜᱼᱟ ᱦᱟᱸᱜ᱾ ᱟᱨ ᱚᱠᱚᱭ ᱠᱚᱫᱚ ᱱᱟᱦᱟᱸᱜ ᱟᱹᱛᱩ ᱚᱲᱟᱜ ᱠᱚᱨᱮ ᱜᱮᱠᱚ ᱠᱟᱹᱢᱤ ᱵᱟᱲᱟᱭ ᱜᱮᱭᱟ᱾
ᱟᱪᱪᱷᱟ ᱟᱪᱪᱷᱟ, ᱢᱟᱱᱮ ᱟᱵᱚ ᱥᱟᱱᱛᱟᱲ ᱠᱚᱫᱚ ᱵᱮᱯᱟᱨ ᱵᱟᱹᱱᱤᱡᱽ᱾ ᱦᱮᱸ᱾
ᱱᱤᱭᱟᱹ ᱠᱚ ᱛᱮᱜᱮ ᱠᱟᱹᱢᱤ ᱛᱮᱜᱮ ᱢᱟᱱᱮ ᱡᱤᱭᱚᱱ ᱫᱚ ᱠᱷᱟᱸᱰᱟᱜ ᱠᱟᱱᱟ᱾
ᱟᱪᱷᱟ ᱟᱪᱷᱟ᱾ ᱛᱟᱦᱚᱞᱮ ᱵᱮᱯᱟᱨ ᱵᱟᱹᱱᱤᱡᱽ ᱪᱮᱛᱟᱱ ᱨᱮᱫᱚ ᱩᱱᱟᱹᱜ ᱫᱚ ᱟᱸ ᱵᱟᱝ ᱪᱷᱩᱴᱟᱹᱣ ᱵᱟᱲᱟ ᱦᱩᱭ ᱠᱟᱱᱟ᱾
ᱵᱟᱝ ᱵᱟᱝ ᱵᱟᱹᱱᱤᱡᱽ ᱵᱮᱯᱟᱨ ᱨᱮᱫᱚ ᱩᱱᱟᱹᱜ ᱜᱟᱱ ᱪᱷᱩᱴᱟᱹᱣ ᱵᱟᱝ ᱦᱩᱭ ᱵᱟᱲᱟᱣ ᱠᱟᱱᱟ᱾
ᱟᱪᱷᱟ᱾ ᱢᱟᱱᱮ ᱵᱟᱦᱨᱮ ᱠᱟᱹᱢᱤ ᱜᱮ ᱵᱷᱟᱜᱮ ᱵᱩᱡᱷᱟᱹᱜᱼᱟ ᱵᱟᱝ᱾
ᱦᱮᱸ᱾ ᱟᱫᱚ ᱛᱚᱵᱮ ᱜᱚᱝᱠᱮ ᱦᱚᱲ ᱫᱚ ᱪᱮᱫ ᱵᱚᱱ ᱞᱟᱹᱭᱟ ᱯᱟᱥᱮ ᱫᱚ᱾ ᱦᱚᱲ ᱫᱚ ᱦᱟᱱᱮ ᱦᱟᱴ ᱠᱚᱨᱮ ᱫᱩᱲᱩᱵᱚᱜ ᱫᱚ ᱫᱚᱢᱮ ᱞᱟᱡᱟᱣ ᱜᱮ ᱡᱟᱹᱱᱤᱡ ᱵᱳ ᱵᱩᱡᱟ᱾ ᱫᱚᱠᱟᱱ ᱠᱚᱨᱮ ᱫᱩᱲᱩᱵᱚᱜ ᱫᱚ᱾ ᱚᱱᱟ ᱠᱷᱟᱹᱛᱤᱨ ᱜᱮ ᱡᱟᱹᱱᱤᱡ ᱫᱚ ᱟᱫᱚ ᱵᱟᱵᱚᱱ ᱪᱷᱩᱴᱟᱹᱜ ᱠᱟᱱᱟ ᱵᱮᱯᱟᱨ ᱠᱟᱹᱢᱤ ᱫᱚ᱾
ᱟᱪᱷᱟ ᱟᱪᱷᱟ᱾
ᱡᱟᱦᱟᱸ ᱵᱟᱹᱱᱤᱡᱽ ᱵᱩᱱ ᱵᱮᱯᱟᱨᱟ ᱚᱱᱟ ᱫᱚ ᱟᱫᱚ ᱡᱟᱹᱱᱤᱡ ᱫᱚ ᱟᱫᱚ ᱵᱟᱵᱚᱱ ᱪᱷᱩᱴᱟᱹᱜ ᱫᱚ ᱟᱵᱚ ᱫᱚ᱾
ᱦᱳᱭ᱾ ᱵᱟᱝ ᱟᱫᱚ ᱠᱤᱨᱤᱧ ᱟᱠᱷᱨᱤᱧ ᱨᱮᱫᱚ ᱪᱮᱫ ᱞᱟᱡ ᱞᱟᱡᱟᱣ ᱨᱮᱱᱟᱜ ᱫᱚ ᱪᱮᱫ ᱦᱚᱸ ᱵᱟᱝ ᱠᱟᱱᱟ, ᱢᱮᱱᱠᱷᱟᱱ ᱟᱵᱚ ᱥᱟᱱᱛᱟᱲ ᱫᱚ ᱦᱤᱛᱳᱜ ᱚᱱᱟ ᱞᱟᱡᱟᱣ ᱠᱷᱟᱛᱤᱨ ᱜᱮ ᱛᱟᱭᱱᱚᱢᱚᱜ ᱠᱟᱱᱟ ᱵᱚᱱ ᱟᱭᱢᱟ ᱟᱭᱢᱟ ᱡᱟᱭᱜᱟ ᱠᱷᱚᱱᱟ ᱟᱭᱢᱟ ᱟᱭᱢᱟ
ᱦᱚᱸ ᱦᱚᱸ ᱜᱚᱝᱠᱮ ᱱᱤᱭᱟᱹ ᱫᱚ ᱟᱹᱰᱤ ᱴᱷᱤᱠ ᱠᱟᱛᱷᱟ ᱵᱮᱱ ᱞᱟᱹᱭ ᱠᱟᱫᱟ᱾ ᱚᱱᱟ ᱟᱵᱚ ᱞᱟᱡᱟᱣ ᱠᱷᱟᱹᱛᱤᱨ ᱜᱮ ᱟᱵᱚᱱ ᱛᱟᱭᱚᱢᱚᱜ ᱠᱟᱱᱟ᱾
ᱢᱟᱱᱮ ᱡᱚᱛᱷᱟᱛ ᱡᱟᱭᱜᱟ ᱨᱮ ᱡᱚᱛᱷᱟᱛ ᱥᱟᱹᱦᱤᱡ ᱵᱟᱵᱚᱱ ᱨᱚᱲ ᱫᱟᱲᱮᱭᱟᱜᱼᱟ᱾
ᱦᱮᱸ ᱦᱮᱸ᱾ ᱟᱫᱚ
ᱚᱱᱟᱜᱮ ᱛᱟᱦᱚᱞᱮ ᱢᱟᱨᱟᱝ ᱯᱚᱭᱮᱱᱴ ᱵᱮᱱ ᱢᱚᱱᱮᱭᱮᱫᱟ ᱢᱟᱱᱮ ᱟᱵᱚ ᱫᱚ ᱚᱱᱠᱟᱱᱟᱜ ᱫᱚᱠᱟᱱ ᱵᱟᱡᱟᱨ ᱨᱮ ᱠᱤᱨᱤᱧ ᱟᱠᱷᱨᱤᱧ ᱠᱟᱛᱮᱫ ᱵᱟᱵᱚᱱ ᱡᱚᱢ ᱫᱟᱲᱮᱜ ᱠᱟᱱᱟ᱾
ᱦᱚᱸ ᱴᱷᱤᱠ ᱤᱱᱟᱹ ᱫᱚ ᱟᱹᱰᱤ ᱢᱟᱨᱟᱝ ᱯᱚᱭᱮᱱᱴ ᱜᱮᱞᱤᱧ ᱢᱚᱱᱮᱭᱮᱫᱟ ᱟᱹᱞᱤᱧ ᱫᱚ᱾
ᱟᱪᱪᱷᱟ ᱟᱪᱷᱟ ᱦᱮᱸ ᱟᱱᱟ
ᱪᱮᱫᱟᱜ ᱥᱮ ᱟᱹᱞᱤᱧ ᱛᱚ ᱟᱹᱞᱤᱧ ᱟᱹᱞᱤᱧ ᱫᱚ ᱛᱚ ᱟᱹᱞᱤᱧᱟᱜ ᱢᱮᱫ ᱛᱮᱞᱤᱧ ᱧᱮᱞ ᱟᱠᱟᱫᱼᱟ ᱜᱚᱝᱠᱮ ᱱᱟᱹᱣ ᱠᱫᱚ᱾ ᱟᱹᱞᱤᱧ ᱞᱤᱧ ᱧᱮᱞ ᱟᱠᱟᱫ ᱠᱚᱣᱟ᱾
ᱟᱪᱪᱷᱟ᱾
ᱟᱫᱚ ᱚᱱᱟ ᱠᱷᱟᱹᱛᱤᱨ ᱛᱤᱞᱤᱧ ᱞᱟᱹᱭᱮᱜᱼᱟ᱾ ᱟᱨ ᱢᱤᱫ ᱫᱚ ᱪᱮᱫ ᱠᱟᱱᱟ ᱦᱟᱸᱜ ᱜᱚᱝᱠᱮ ᱢᱤᱫ ᱠᱟᱛᱷᱟ ᱟᱨᱦᱚᱸ ᱞᱟᱹᱭ ᱜᱟᱱᱚᱜᱼᱟ᱾ ᱡᱟᱦᱟᱸᱭ ᱴᱷᱮᱱ ᱫᱤᱞ ᱫᱟᱹᱞ ᱫᱟᱲᱮ ᱢᱮᱱᱟᱜ ᱟᱠᱟᱫᱟ ᱚᱱᱠᱟ ᱩᱱᱤ ᱴᱷᱮᱱ ᱯᱚᱭᱥᱟ ᱴᱟᱠ ᱠᱟ ᱫᱟᱲᱮ ᱵᱟᱹᱱᱩᱜ ᱟᱠᱟᱫᱟ, ᱪᱤᱠᱟᱹᱛᱮ ᱩᱱᱤ ᱢᱤᱫᱴᱟᱝ ᱵᱤᱡᱽᱱᱮᱥᱮ ᱠᱚᱨᱟᱣᱟ᱾ ᱱᱚᱸᱰᱮ ᱦᱚᱸ ᱢᱤᱫᱴᱟᱝ ᱚᱸᱰᱮ ᱛᱮᱦᱚᱸ ᱠᱚᱢ ᱡᱚ ᱠᱟᱱᱟ᱾
ᱦᱩᱸ᱾ ᱦᱮᱸ ᱵᱮᱯᱟᱨ ᱵᱟᱹᱱᱤᱡᱽ ᱠᱚᱨᱛᱮ ᱜᱮᱞᱮ ᱴᱟᱠᱟ ᱯᱚᱭᱥᱟ ᱛᱚ ᱢᱟ ᱮᱠᱫᱚᱢ ᱞᱟᱹᱠᱛᱤᱜ ᱠᱟᱱ ᱜᱮ᱾
ᱟᱨ ᱴᱟᱠᱟ ᱯᱚᱭᱥᱟ ᱡᱩᱫᱤ ᱵᱟᱭ ᱛᱟᱦᱮᱱᱟ ᱪᱤᱠᱟᱹᱛᱮ ᱟᱵᱮᱱ ᱵᱮᱱ ᱵᱟᱱᱤᱡᱚᱜᱼᱟ ᱵᱮᱯᱟᱨᱟᱵᱮᱱ᱾
ᱦᱳᱭ ᱦᱳᱭ᱾ ᱴᱟᱠᱟ ᱯᱚᱭᱥᱟ ᱢᱟ ᱮᱠᱟᱞ ᱜᱮ ᱞᱟᱜᱟᱜ ᱜᱮᱭᱟ᱾ ᱴᱟᱠᱟ ᱯᱚᱭᱥᱟ ᱵᱮᱜᱚᱨ ᱪᱮᱫ ᱦᱚᱸᱛᱚ ᱵᱟᱝ ᱦᱩᱭᱩᱜᱼᱟ᱾
ᱦᱮᱸ᱾ ᱱᱤᱛᱚᱜ ᱱᱟᱦᱟᱜ ᱧᱮᱞ ᱵᱮᱱ ᱜᱚᱢᱠᱮ ᱦᱚᱸ ᱟᱵᱤᱱᱟᱜ ᱯᱷᱮᱢᱮᱞᱤ ᱨᱮ ᱪᱷᱚ ᱡᱚᱱ ᱢᱮᱱᱟᱜ ᱟᱠᱟᱜ ᱠᱚᱣᱟ᱾ ᱪᱷᱚ ᱡᱚᱱ ᱵᱷᱤᱛᱨᱤ ᱨᱮ ᱟᱹᱵᱤᱱ ᱜᱮ ᱮᱠᱞᱟ ᱥᱩᱢᱩᱝ ᱠᱟᱹᱢᱤ ᱦᱚᱲ ᱟᱨ ᱵᱟᱹᱠᱤ ᱫᱚᱠᱚ ᱡᱚᱢᱟ᱾ ᱟᱫᱚ ᱟᱵᱤᱱ ᱫᱚ ᱢᱟᱥᱮ ᱥᱚᱝᱥᱟᱨ ᱨᱮᱫᱚ ᱠᱷᱟᱹᱞᱤ ᱥᱚᱝᱥᱟᱨ ᱥᱩᱢᱩᱝ ᱜᱮᱵᱮᱱ ᱪᱟᱹᱞᱩ ᱫᱟᱲᱮᱭᱟᱜᱼᱟ᱾ ᱟᱫᱚ ᱞᱟᱦᱟ ᱥᱮᱫ ᱫᱚ ᱪᱤᱠᱟᱹᱛᱮᱵᱮᱱ ᱞᱟᱦᱟᱜᱼᱟ᱾
ᱦᱳᱭ ᱛᱚ᱾
ᱟᱵᱮᱱ ᱡᱩᱫᱤ ᱪᱟᱨᱥᱚ ᱴᱟᱠᱟ ᱥᱮ ᱯᱟᱸᱪᱥᱚ ᱴᱟᱠᱟ ᱵᱮᱱ ᱨᱳᱡᱽᱜᱟᱨ ᱟᱹᱜᱩᱭᱟ᱾ ᱟᱫᱚ ᱚᱱᱟ ᱫᱚ ᱟᱵᱤᱱ ᱫᱚ ᱯᱷᱮᱢᱮᱞᱤ ᱥᱚᱝᱥᱟᱨ ᱪᱟᱣᱱᱟ, ᱥᱟᱶᱛᱟ ᱯᱟᱹᱛᱤ ᱠᱤᱨᱤᱧᱮᱫᱟᱵᱮᱱ ᱪᱟᱣᱞᱮ ᱵᱮᱱ ᱠᱤᱨᱤᱧᱮᱫᱼᱟ ᱵᱟᱝ ᱫᱚ᱾ ᱥᱮ ᱚᱱᱟ ᱩᱛᱩ ᱛᱮᱭᱟᱜ ᱵᱮᱱ ᱠᱤᱨᱤᱧᱮᱜᱼᱟ᱾